ᱦᱮᱞᱳ ᱜᱚᱝᱠᱮ,
ᱡᱚᱦᱟᱨ ᱜᱮ ᱜᱚᱢᱠᱮ᱾
ᱦᱳᱭ ᱡᱚᱦᱟᱨ ᱡᱚᱦᱟᱨ᱾
ᱚ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱪᱤᱫ ᱦᱚᱸ ᱵᱟᱝ ᱮᱠᱷᱚᱱ ᱫᱚ ᱦᱚᱸᱜ-ᱚᱭ ᱠᱤᱫᱩᱵ ᱵᱟᱲᱟ ᱦᱩᱭ ᱮᱱᱟ ᱱᱤᱛᱚᱜ ᱫᱚ᱾ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱚ ᱛᱟ ᱵᱮᱥ ᱵᱟᱲᱟ ᱜᱮ ᱢᱮᱱᱟᱢ ᱛᱮ?
ᱦᱮᱸ ᱮᱠᱷᱚᱱ ᱫᱚ ᱵᱮᱥ ᱵᱟᱲᱟ ᱜᱮ ᱟᱯᱮ ᱜᱮ?
ᱚ ᱟᱞᱮ ᱦᱚᱸ ᱵᱮᱥ ᱵᱟᱲᱟ ᱜᱮ᱾
ᱩᱸ ᱠᱤᱫᱩ ᱵᱟᱲᱟᱭ ᱱᱟᱯᱮ?
ᱦᱳᱭ ᱠᱤᱫᱩᱵ ᱠᱟᱛᱮ ᱚᱱᱮ ᱫᱩᱲᱩᱵ ᱵᱟᱲᱟ ᱦᱩᱭ ᱠᱟᱱᱟ᱾
ᱩᱸᱻ
ᱟ ᱪᱪᱷᱟ᱾
ᱛᱟᱦᱚᱞᱮ ᱫᱚ ᱟᱯᱮ ᱥᱮᱫ ᱫᱚ ᱪᱟᱥ ᱠᱚᱫᱚ ᱦᱩᱭᱩᱜ ᱠᱟᱱᱟ ᱥᱮ ᱵᱟᱝ?
ᱪᱟᱥ ᱠᱚᱫᱚ ᱦᱟᱸᱜ ᱟᱞᱮ ᱥᱮᱱ ᱫᱚ ᱟᱹᱣᱨᱤ ᱦᱩᱭᱩᱜ-ᱟ᱾ ᱢᱟᱱᱮ ᱫᱟᱜ ᱟᱥᱚᱞ ᱫᱟᱜ ᱫᱚᱭ ᱫᱟᱜ ᱮᱫᱟ ᱟᱨᱠᱤ ᱠᱤᱱᱛᱩ ᱠᱷᱮᱛ ᱨᱮ ᱞᱟᱜᱟᱜ ᱞᱮᱠᱟ ᱫᱚ ᱦᱟᱸᱜ ᱟᱹᱣᱨᱤ ᱫᱟᱜᱟ ᱚᱱᱟᱛᱮ ᱪᱟᱥ ᱠᱚᱫᱚ ᱞᱮ ᱛᱟᱭᱚᱢ ᱧᱚᱜ ᱠᱟᱱᱟ᱾
ᱜᱚᱝᱠᱮ ᱥᱟᱱᱟᱢ, ᱦᱳᱭ ᱜᱚᱝᱠᱮ ᱟᱞᱮ ᱥᱮᱫ ᱫᱚ ᱢᱟᱱᱮ ᱪᱟᱵᱟ ᱞᱮᱠᱟ ᱪᱟᱵᱟᱣ ᱠᱟᱱᱟ ᱟᱫᱚ ᱠᱚᱴᱤ ᱠᱷᱮᱛ ᱜᱮ ᱵᱟᱠᱤ ᱢᱮᱱᱟᱜ-ᱟ᱾
ᱚᱸ ᱛᱟᱞᱮ ᱟᱯᱮ ᱥᱮᱱ ᱫᱚᱭ ᱫᱟᱜ ᱟᱠᱟᱫᱟ?
ᱦᱳᱭ ᱟᱞᱮ ᱥᱮᱫ ᱫᱚ ᱫᱟᱜ ᱟᱠᱟᱫ ᱜᱮᱭᱟ᱾
ᱟ ᱥᱮ ᱢᱤᱱᱤ ᱥᱮᱞᱳ ᱠᱚᱛᱮ ᱯᱮ ᱨᱚᱦᱚᱭ ᱠᱮᱫᱟ?
ᱦᱳᱭ, ᱪᱤ ᱢᱮᱱ ᱠᱮᱫᱟᱢ?
ᱥᱮ ᱢᱤᱱᱤ ᱥᱮᱞᱚ ᱠᱚᱛᱮ ᱯᱮ ᱨᱚᱦᱚᱭ ᱠᱮᱫᱟ?
ᱵᱟᱝ ᱚᱱᱟ ᱥᱮᱨᱢᱟ ᱫᱟᱜ ᱛᱮᱜᱮ᱾ ᱟᱫᱚ ᱛᱮ ᱫᱚ ᱡᱟᱹᱯᱩᱜ ᱦᱚᱸ ᱞᱟᱜᱟᱣ ᱠᱟᱜ ᱛᱟᱦᱮᱱᱟᱭ ᱚᱱᱟ ᱵᱟᱨ ᱢᱟᱱᱮ ᱮᱸ ᱪᱟᱨ ᱫᱤᱱ ᱮ ᱯᱩᱱ ᱫᱤᱱ ᱞᱮᱠᱟ ᱞᱟᱜᱟᱣ ᱠᱟᱜ ᱛᱟᱦᱮᱸᱱᱟᱭ᱾ ᱚᱱᱟ ᱛᱤᱦᱤᱱ ᱫᱚ ᱢᱟᱱᱮ ᱦᱟᱞᱠᱟ ᱦᱟᱞᱠᱟ ᱫᱟᱜ ᱮᱫ ᱛᱟᱦᱮᱱᱟ᱾ ᱟᱞᱮ ᱛᱚ, ᱢᱮᱱᱟᱜ ᱫᱚ ᱢᱮᱱᱟᱜ ᱜᱮᱭᱟ ᱥᱮᱞᱚ ᱠᱚᱦᱚᱸ᱾ ᱚᱱᱟ ᱜᱟᱰᱟ, ᱜᱟᱹᱰᱭᱟᱹ ᱦᱚᱸ ᱢᱮᱱᱟᱜ ᱜᱮᱭᱟ ᱥᱩᱨ ᱨᱮᱜᱮ᱾
ᱩᱸ᱾
ᱟᱫᱚ ᱯᱟᱢᱯ ᱠᱚᱦᱚᱸ ᱫᱚᱢ ᱢᱮᱱᱟᱜ ᱠᱚ ᱢᱮᱱᱟᱜ ᱜᱚ ᱢᱮᱱᱟᱜ ᱜᱮᱭᱟ ᱟᱹᱛᱩ ᱠᱚᱨᱮ, ᱟᱫᱚ ᱚᱱᱮ ᱫᱟᱜ ᱮ ᱠᱟᱱᱛᱮ ᱚᱱᱟ ᱱᱟ ᱫᱟᱜ ᱫᱟᱜ ᱤᱭᱟᱹ ᱛᱮᱜᱮ ᱱᱟ ᱨᱚᱦᱚᱭᱮᱫ ᱠᱟᱱᱟᱞᱮ ᱮᱠᱷᱚᱱ ᱫᱚ᱾
ᱦᱮᱸ ᱟᱫᱚ ᱫᱟᱜ ᱫᱟᱜ ᱢᱮᱱᱟᱜ ᱛᱮ ᱟᱫᱚ ᱵᱟᱝ ᱫᱚ ᱵᱟᱯᱮ ᱪᱟᱹᱞᱩᱭ ᱫᱟ ᱵᱟᱝ?
ᱦᱳᱭ ᱦᱳᱭ᱾
ᱩᱸᱻ
ᱫᱚᱨᱠᱟᱨ ᱯᱟᱲᱟᱣ ᱠᱷᱟᱱ ᱦᱟᱸᱜ ᱞᱟᱜᱟᱣ ᱟᱞᱮ, ᱮᱠᱷᱚᱱ ᱫᱚ ᱵᱟᱪᱩᱜ ᱛᱮ ᱵᱟᱞᱮ ᱞᱟᱜᱟᱣᱮᱫ ᱠᱟᱱᱟ᱾
ᱦᱮᱸᱻ ᱟᱞᱮ ᱥᱮᱱ ᱫᱚ ᱚᱱᱟ ᱠᱚᱨᱮᱱᱟᱜ ᱚᱵᱚᱥᱛᱟ ᱵᱟᱹᱱᱩᱜᱼᱟ ᱚᱱᱟ ᱛᱮᱜᱮ ᱢᱟᱱᱮ ᱵᱟᱞᱮ ᱨᱚᱦᱚᱭ ᱫᱟᱲᱮᱭᱟᱜ ᱠᱟᱱᱟ᱾
ᱥᱩᱨ ᱠᱚᱨᱮ ᱫᱚ ᱜᱟᱹᱰᱤ ᱮ ᱜᱟᱰᱟ ᱜᱟᱹᱰᱭᱟᱹ ᱫᱚ ᱢᱮᱱᱟᱜᱼᱟ ᱥᱮ ᱵᱟᱹᱪᱩᱜ ᱛᱟᱯᱮᱭᱟ?
ᱱᱚᱣᱟᱝ ᱜᱟᱹᱰᱭᱟᱹ ᱮᱸ ᱜᱟᱰᱟ ᱫᱚ ᱵᱟᱹᱱᱩᱜᱼᱟ ᱜᱟᱹᱰᱤᱭᱟᱹ ᱠᱚᱫᱚ ᱢᱮᱱᱟᱜ ᱜᱮᱭᱟ ᱟᱫᱚ ᱜᱟᱹᱰᱤᱭᱟᱹ ᱦᱚᱸ ᱫᱟᱜ ᱵᱟᱝ ᱯᱮᱨᱮᱡ ᱟᱠᱟᱱᱟ ᱛᱚ ᱚᱱᱠᱟ ᱫᱟᱜ ᱜᱮᱛᱚ ᱵᱟᱭ ᱫᱟᱜ ᱟᱠᱟᱫᱟ᱾
ᱟᱞᱮ ᱥᱮᱱ ᱫᱚ ᱫᱟᱜ ᱜᱮ ᱠᱚᱢᱟ ᱟᱨᱠᱤ, ᱟᱞᱮ ᱥᱩᱨ ᱠᱚᱨᱮ ᱫᱚ ᱨᱚᱦᱚᱭ ᱫᱟᱠᱚ ᱚᱠᱟ ᱚᱠᱟ ᱡᱟᱭᱜᱟ ᱠᱚᱨᱮ ᱫᱚ ᱟᱫᱚ ᱟᱞᱮ ᱥᱮᱱ ᱫᱚ ᱦᱟᱸᱜ ᱟᱹᱣᱨᱤ ᱫᱟᱜᱟ, ᱟᱣᱨᱤ ᱨᱚᱦᱚᱭ ᱫᱟᱲᱮᱜ-ᱟ ᱚᱝ
ᱳᱭ ᱜᱚᱝᱠᱮ ᱛᱟᱦᱚᱞᱮ ᱛᱚ ᱟᱹᱰᱤᱜ ᱜᱤ ᱤᱭᱟᱹ ᱨᱮᱱᱟᱜ ᱠᱟᱛᱷᱟ ᱠᱟᱱᱟ᱾
ᱦᱮᱸ ᱴᱩᱜ ᱪᱤᱱᱛᱟᱹ ᱱᱟᱜ ᱠᱟᱛᱷᱟ ᱠᱟᱱ ᱜᱮᱭᱟ᱾ ᱨᱚᱦᱚᱭᱚᱜ-ᱟ ᱥᱮ ᱵᱟᱝ ᱦᱟᱸᱜ, ᱛᱟᱯᱚᱨᱮ ᱜᱟᱹᱪᱷᱤ ᱠᱚᱦᱚᱸ ᱦᱟᱲᱟᱢ ᱤᱫᱤᱜ ᱠᱟᱱᱟ᱾
ᱩᱸ
ᱢᱮ ᱜᱟᱪᱷᱤ ᱢᱟᱱᱮ ᱫᱚᱢᱮ ᱰᱮᱨᱤᱜ ᱠᱟᱱᱟ ᱥᱮ ᱛᱟᱦᱚᱞᱮ ᱟᱫᱚ ᱦᱟᱸᱜ ᱚᱱᱟ ᱦᱩᱲᱩ ᱵᱟᱝ ᱴᱷᱤᱠ ᱴᱷᱟᱠ ᱵᱟᱝ ᱦᱩᱭᱩᱜᱼᱟ᱾
ᱦᱳᱭ ᱦᱳᱭ ᱚᱱᱟ ᱛᱟᱜ ᱞᱮᱱ ᱠᱷᱟᱡ ᱫᱚ ᱟᱫᱚ
ᱦᱩᱸ ᱦᱩᱸ ᱡᱚᱛᱚ ᱜᱮᱛᱚ ᱥᱚᱢᱚᱭ ᱨᱮᱜᱮ ᱵᱷᱟᱞᱤ ᱦᱩᱭᱩᱜᱼᱟ, ᱦᱩᱸ ᱤᱱᱟᱹ ᱜᱮ᱾
ᱛᱟᱦᱚᱞᱮ ᱫᱚ ᱚᱱᱛᱮ ᱫᱚ ᱪᱤᱫ ᱞᱮᱠᱟ ᱪᱤᱫ ᱫᱤᱥᱚᱢ ᱠᱟᱱ ᱛᱟᱯᱮ ᱛᱮ?
ᱟᱞᱮ ᱫᱚ ᱢᱮᱱ ᱜᱟᱱᱚᱜᱼᱟ ᱵᱤᱨ ᱫᱤᱥᱚᱢ ᱠᱟᱱ ᱜᱮᱭᱟ ᱟᱨᱠᱤ, ᱵᱤᱨ ᱠᱚᱜᱮ ᱢᱮᱱᱟᱜᱼᱟ ᱵᱟᱲᱜᱮ ᱞᱟᱛᱟᱨ ᱠᱚᱨᱮᱜ ᱜᱟᱫᱫᱮ ᱵᱤᱨ᱾
ᱛᱟᱦᱚᱞᱮ ᱫᱚ ᱦᱟᱹᱛᱤ ᱟᱞᱮ ᱥᱮᱫ ᱫᱚ ᱚᱸᱜ ᱵᱤᱨ ᱫᱤᱥᱚᱢ ᱫᱚ ᱵᱟᱝ ᱠᱟᱱᱟ᱾
ᱛᱟᱞᱦᱮ?
ᱟᱸ ᱟᱸ ᱵᱟᱡᱟᱨ ᱫᱤᱥᱚᱢ ᱤᱭᱟᱹ ᱵᱟᱡᱟᱨ ᱤᱭᱟᱹ ᱨᱮᱜᱮ ᱢᱮᱱᱟᱜ ᱞᱮᱭᱟ᱾ ᱟᱸ ᱯᱷᱟᱠᱟ ᱫᱤᱥᱚᱢ ᱠᱟᱱ ᱜᱮᱭᱟ ᱢᱟᱱᱮ
ᱦᱩᱸ ᱦᱩᱸ ᱦᱩᱸ ᱦᱩᱸ ᱟᱪᱪᱷᱟ᱾
ᱚᱱᱟ ᱫᱚ ᱵᱤᱨ ᱦᱚᱸ ᱵᱟᱪᱩᱜᱼᱟ ᱚᱱᱟ ᱠᱚᱨᱮ ᱫᱚ᱾
ᱩᱸ
ᱟᱫᱚ ᱜᱚᱝᱠᱮ ᱟᱯᱮ ᱥᱮᱫ ᱫᱚ ᱵᱤᱨ ᱢᱮᱱᱟᱜ ᱛᱮ ᱟ ᱛᱟᱹᱨᱩᱵᱽ ᱠᱚᱫᱚ ᱢᱮᱱᱟᱜ ᱠᱚᱣᱟ ᱥᱮ ᱵᱟᱝ? ᱛᱟᱹᱨᱩᱵ ᱦᱩᱭᱱᱟ, ᱦᱟᱹᱛᱤ ᱦᱩᱭᱱᱟ, ᱩᱱᱠᱩ ᱫᱚ ᱢᱮᱱᱟᱜ ᱠᱚᱣᱟ ᱥᱮ ᱵᱟᱝ?
ᱵᱟᱝ ᱵᱟᱝ ᱩᱱᱠᱩ, ᱩᱱᱠᱩ ᱫᱚ ᱵᱟᱹᱱᱩᱜ ᱠᱚᱣᱟ ᱟᱨᱠᱤ,
ᱱᱩᱝᱠᱩ ᱵᱟᱫ ᱠᱟᱛᱮ ᱟᱞᱟᱫᱟ ᱡᱟᱦᱟᱸᱭ ᱵᱤᱨ ᱨᱮᱠᱚ ᱛᱟᱦᱮᱱᱟ ᱟᱨᱠᱤ ᱥᱩᱠᱨᱤ ᱠᱚ ᱵᱚᱞᱮ ᱫᱮ ᱦᱟᱰᱜᱟᱨ ᱠᱚ ᱛᱩᱭᱩ ᱠᱚ
ᱚᱜ
ᱜᱟᱹᱭ ᱠᱚ ᱩᱱᱠᱩ ᱠᱚᱜᱮ ᱢᱮᱱᱟᱜ ᱠᱚᱣᱟ ᱟᱫᱚ ᱩᱱᱠᱩ ᱫᱚ ᱟᱹᱰᱤ ᱵᱚᱛᱚᱨᱟᱱ ᱡᱤᱭᱟᱹᱞᱤ ᱛᱚ᱾
ᱚ᱾
ᱩᱱᱠᱩ ᱫᱚ ᱵᱟᱝ ᱠᱚ ᱦᱮᱡ ᱵᱟᱲᱟᱣ ᱠᱟᱱᱟ ᱦᱟᱸᱜ᱾ ᱤᱱᱟᱹ ᱦᱟᱵᱤᱡ ᱫᱚ ᱟᱨᱠᱤ᱾
ᱛᱟᱞ ᱫᱚ ᱜᱚᱝᱠᱮ ᱪᱤᱫ ᱠᱚᱢ ᱪᱤᱠᱟ ᱵᱟᱲᱟᱭ ᱛᱮᱱ?
ᱪᱤᱫ ᱦᱚᱸ ᱵᱟᱝ ᱮᱠᱷᱚᱱ ᱫᱚ ᱚᱲᱟᱜ ᱠᱚᱨᱮ ᱜᱮ, ᱥᱮᱨᱚᱠᱚᱢ ᱠᱟᱹᱢᱤ ᱠᱟᱡᱽ ᱨᱮᱫᱚ ᱵᱟᱹᱱᱩᱧᱟ᱾ ᱚᱲᱟᱜ ᱠᱚᱨᱮ ᱜᱮ᱾ ᱩᱸ
ᱮᱸ ᱛᱟᱦᱚᱞᱮ ᱛᱚ ᱟᱹᱰᱤ ᱤᱭᱟᱹ ᱜᱮ, ᱪᱤᱱᱛᱟᱹ ᱨᱮᱱᱟᱜ ᱜᱮ ᱮᱠᱷᱚᱱ ᱟᱨ ᱢᱮᱱᱮᱫ ᱠᱟᱱᱟᱢ ᱠᱟᱹᱢᱤ ᱠᱚᱦᱚᱸ ᱯᱮᱭᱟ, ᱛᱟᱦᱞᱮ ᱫᱚ
ᱦᱩᱸ ᱦᱩᱸ᱾
ᱟᱫᱚ ᱫᱟᱜ ᱫᱚ ᱫᱟᱜ ᱟᱯᱮ ᱜᱮᱭᱟᱭ ᱦᱟᱸᱜ ᱚᱱᱟ ᱧᱮᱞᱚᱜ ᱠᱟᱱᱟ ᱚᱸᱰᱮ, ᱟᱞᱮ ᱥᱮᱫ ᱠᱷᱚᱱᱟᱜ ᱟᱸ
ᱦᱮᱸ ᱚᱱᱟ ᱢᱟ ᱚᱱᱟ ᱠᱷᱟᱡ ᱢᱟ ᱟᱹᱰᱤ ᱱᱟᱯᱟᱭ ᱜᱮᱭᱟ ᱟᱫᱚ
ᱦᱳᱭ᱾ ᱪᱟᱸᱫᱚ ᱴᱷᱮᱡ ᱱᱮᱦᱚᱨ ᱡᱮ ᱟᱯᱮ ᱥᱮᱫ ᱜᱮ ᱤᱫᱤᱭᱮ ᱯᱮ, ᱫᱟᱜ ᱟᱞᱮ ᱥᱮᱫ ᱫᱚ ᱫᱟᱜ ᱯᱩᱨᱟᱹᱣ ᱠᱟᱜ ᱞᱮᱭᱟᱭ ᱡᱮ ᱥᱟᱱᱟᱢ ᱥᱮᱫ ᱜᱮ ᱪᱟᱥ ᱦᱩᱭᱩᱜ ᱢᱟ᱾
ᱦᱩᱸ ᱦᱩᱸ᱾ ᱦᱩᱸ ᱦᱩᱸ᱾ ᱥᱟᱱᱟᱢ ᱥᱮᱫ ᱦᱩᱭ ᱞᱮᱱ ᱠᱷᱟᱱ ᱢᱟ ᱟᱹᱰᱤ ᱱᱟᱯᱟᱭ ᱜᱮ ᱡᱷᱚᱛᱚ ᱜᱮ ᱥᱟᱱᱛᱟᱲ ᱠᱚᱫᱚ ᱵᱚᱱ ᱨᱮᱸᱜᱮᱡ ᱜᱮᱭᱟ ᱥᱮ᱾ ᱛᱟᱯᱚᱨ ᱵᱤᱥᱮᱥ ᱠᱟᱭᱛᱮ ᱟᱞᱮ ᱫᱚ ᱢᱟᱱᱮ ᱪᱟᱥ ᱥᱩᱢᱩᱝ ᱢᱟᱱᱮ ᱪᱟᱥ ᱵᱷᱚᱨᱥᱟ ᱜᱮ ᱟᱹᱨᱠᱤ᱾ ᱥᱮ ᱨᱚᱠᱚᱢ ᱟᱞᱮ ᱥᱮᱱ ᱫᱚ ᱠᱟᱹᱢᱤ ᱠᱟᱡ ᱦᱚᱸ ᱵᱟᱹᱱᱩᱜ-ᱟ᱾ ᱚᱱᱟᱛᱮ ᱟᱹᱥᱩᱞ ᱠᱟᱛᱮᱢ ᱤᱭᱟᱹᱭᱟ ᱟᱹᱨᱠᱤ ᱟᱹᱥᱩᱞᱚᱜ-ᱟ᱾ ᱪᱟᱥ ᱵᱷᱚᱨᱥᱟ ᱜᱮ ᱡᱟᱦᱟ ᱦᱳᱭᱱᱟ᱾ ᱚᱱᱟ ᱛᱮᱜᱮ ᱡᱚᱢ ᱚᱱᱟ ᱛᱮᱜᱮ ᱡᱟᱦᱟᱸᱭ ᱟᱜ ᱠᱷᱚᱨᱪᱟ ᱠᱚ᱾
ᱦᱳᱭ ᱚᱝᱠᱟ ᱟᱞᱮ ᱦᱚᱸ ᱨᱮ
ᱦᱩᱸ᱾
ᱟᱫᱚ᱾ ᱚᱱᱮ ᱟᱞᱮ ᱦᱚᱸ ᱚᱱᱮ ᱪᱟᱥ ᱵᱟᱨ ᱚᱱᱮ ᱪᱟᱥ ᱛᱟᱦᱮᱸᱱ ᱜᱮᱭᱟᱞᱮ᱾
ᱦᱩᱸ᱾
ᱚᱲᱟᱜ ᱨᱮᱱᱟᱜ ᱟᱨ ᱵᱷᱟᱜᱽ ᱛᱮᱦᱚᱸ ᱪᱟᱥ ᱠᱟᱱᱟᱞᱮ᱾ ᱟᱫᱚ ᱪᱟᱥ ᱚᱱᱠᱟ ᱟᱢᱯᱟ ᱫᱚ ᱪᱮᱫ ᱪᱟᱣᱞᱮ ᱠᱤᱨᱤᱧ ᱵᱟᱝ ᱦᱩᱭᱩᱜ ᱛᱟᱢᱟ᱾
ᱦᱮᱸ ᱛᱟᱦᱚᱸᱞᱮ ᱢᱚᱸᱡᱽ ᱛᱮᱢ ᱡᱚᱢ ᱫᱟᱲᱮᱭᱟᱜ-ᱟ ᱢᱟᱱᱮ, ᱡᱚᱢ ᱨᱮᱭᱟᱜ ᱦᱚᱸ ᱢᱤᱫᱴᱮᱡ ᱟᱞᱟᱫᱟ ᱠᱤᱨᱤᱧ ᱪᱟᱣᱞᱮ ᱡᱚᱢ ᱟᱨ ᱚᱲᱟᱜ ᱪᱟᱣᱞᱮ ᱡᱚᱢ ᱵᱚᱦᱩᱛ ᱛᱚᱯᱷᱟᱛ ᱢᱮᱱᱟᱜ-ᱟ᱾
ᱦᱳᱭ ᱦᱳᱭ ᱦᱳᱭ ᱚᱱᱟᱜᱮ᱾
ᱚᱲᱟᱜ ᱪᱟᱣᱞᱮ ᱫᱚ ᱢᱚᱱ ᱠᱩᱥᱤᱢ ᱡᱚᱢᱟ, ᱠᱤᱱᱛᱩ ᱠᱤᱨᱤᱧ ᱪᱟᱣᱞᱮ ᱫᱚ ᱚᱱᱠᱟ ᱫᱚ ᱵᱟᱢ ᱡᱚᱢ ᱫᱟᱲᱮᱭᱟᱜ-ᱟ᱾ ᱟᱨᱯᱚᱨ ᱫᱟᱠᱟ ᱤᱥᱤᱱ ᱠᱚ ᱛᱮ ᱜᱮᱞᱮ ᱠᱤᱷᱩ ᱫᱚ ᱵᱟᱹᱲᱛᱤᱜ ᱜᱮᱭᱟ ᱮᱨᱯᱚᱨ ᱠᱤᱨᱤᱧ ᱪᱟᱣᱞᱮ ᱫᱟᱠᱟ ᱵᱟᱹᱲᱛᱤᱜ ᱛᱟᱢᱟ ᱛᱟᱦᱚᱸᱞᱮ ᱟᱹᱰᱤ ᱠᱚᱥᱴᱚᱢ ᱵᱩᱡᱟ ᱾
ᱦᱳᱭ ᱦᱳᱭ ᱟᱨ ᱚᱱᱮ ᱯᱮᱲᱟ ᱠᱚ ᱦᱮᱡ ᱮᱱ ᱛᱟᱢᱟ ᱠᱚ ᱟᱫᱚ‌ ᱟᱫᱚᱢ ᱠᱚᱫᱚᱻ ᱞᱩᱣᱟᱜ ᱠᱚᱣᱟᱢ ᱢᱟᱱᱮ ᱡᱚᱢ ᱠᱮᱫᱟ ᱠᱚ ᱵᱟᱠᱷᱟᱡ ᱡᱚᱢ ᱠᱮᱫᱟ ᱠᱚ ᱵᱟᱠᱷᱟᱡ ᱚᱱᱮ ᱜᱤᱰᱤᱭᱮᱱᱟ ᱚᱱᱟ ᱠᱤᱨᱤᱧ ᱪᱟᱣᱞᱮ ᱫᱚ ᱚᱱᱟ ᱦᱟᱛᱟᱣ ᱪᱟᱣᱞᱮ ᱟᱭᱢᱟ ᱤᱭᱟᱹ ᱧᱚᱜ ᱮᱢ ᱵᱩᱡᱟ ᱟᱨ ᱪᱟ ᱚᱲᱟᱜ ᱨᱮᱢ ᱨᱚᱦᱚᱭ ᱚᱱᱠᱟ ᱠᱷᱟᱡ ᱫᱚ ᱚᱱᱟ ᱫᱚ, ᱜᱤᱰᱤ ᱨᱮᱦᱚᱸ ᱩᱱᱟᱹᱜ ᱤᱭᱟᱹ ᱫᱚ ᱵᱟᱢ ᱵᱩᱡᱟ᱾ ᱦᱳᱭ ᱦᱳᱭ᱾
ᱮᱨ ᱯᱚᱨ ᱠᱤᱨᱤᱧ ᱪᱟᱣᱞᱮ ᱜᱤᱰᱤ ᱫᱚ ᱟᱹᱰᱤ ᱫᱩᱠ ᱮᱢ ᱵᱩᱡᱟ᱾
ᱦᱳᱭ ᱤᱱᱟᱹᱜ ᱠᱚᱥᱴᱚ ᱠᱟᱛᱮᱜᱧ ᱦᱟᱛᱟᱣ ᱠᱮᱫᱟ ᱚᱱᱮ ᱡᱮ ᱵᱟᱭ ᱡᱚᱢ ᱞᱮᱫᱟ ᱚᱱᱮ ᱜᱤᱰᱤ ᱟᱠᱟᱫ ᱛᱤᱧᱟ
ᱦᱩᱸᱢ ᱛᱟᱯᱚᱨᱮ ᱠᱷᱚᱨᱪᱟ ᱦᱚᱸ ᱢᱤᱫᱴᱮᱡ ᱧᱮᱞ ᱦᱩᱭᱩᱜ ᱟᱥᱮ᱾
ᱦᱳᱭ ᱦᱳᱭ᱾ ᱛᱚ ᱟᱞᱮ ᱦᱚᱸ ᱚᱱᱠᱟᱜᱮ, ᱫᱤᱱ ᱢᱩᱡᱩᱨᱤ ᱠᱟᱹᱢᱤᱞᱮ ᱟᱫᱚ ᱚᱱᱛᱮ ᱫᱚ ᱠᱟᱹᱢᱤ ᱧᱟᱢ ᱫᱚ ᱧᱟᱢᱚᱜ ᱛᱟᱦᱮᱸᱱ ᱜᱮᱭᱟ᱾
ᱪᱤᱫ ᱠᱟᱹᱢᱤ ᱠᱚᱯᱮ ᱪᱟᱞᱟᱜ-ᱟ᱾
ᱚᱱᱠᱟᱜᱮ ᱢᱤᱥᱛᱨᱤ ᱨᱟᱡᱽᱢᱤᱥᱛᱨᱤ ᱞᱮᱵᱟᱲ ᱢᱮᱵᱟᱲ᱾ ᱯᱚᱨᱮ ᱜᱮ ᱠᱟᱹᱢᱤ ᱠᱟᱱᱟ ᱞᱮ᱾
ᱦᱮᱸ ᱟᱞᱮᱥᱮᱫ ᱦᱚᱸ ᱚᱱᱠᱟᱜ ᱚᱱᱟ ᱠᱟᱹᱢᱤ ᱜᱮ ᱢᱮᱱᱟᱜ-ᱟ ᱮᱠᱷᱚᱱ ᱫᱚ᱾
ᱞᱮᱵᱟᱨ ᱠᱟᱹᱢᱤ ᱟᱨ ᱢᱤᱥᱛᱨᱤ ᱠᱟᱹᱢᱤ᱾
ᱚᱻ᱾ ᱟᱫᱚ ᱮᱠᱷᱚᱱ ᱫᱚ ᱢᱟᱱᱮ ᱴᱷᱤᱠᱟᱹ ᱫᱟᱨᱟᱜ ᱤᱭᱟᱹ ᱨᱮ ᱠᱟᱹᱢᱤ ᱠᱟᱱ ᱛᱮᱞᱮ ᱮᱠᱷᱚᱱ ᱫᱚ ᱧᱟᱢᱮᱫ-ᱟ᱾ ᱧᱟᱢᱮᱫ ᱠᱟᱱ ᱜᱮᱭᱟ, ᱟᱫᱚ ᱟᱫᱚᱢ ᱜᱷᱟᱹᱲᱤᱡ ᱫᱚ᱾ ᱵᱟᱞᱮ ᱚᱱᱠᱟ ᱾ ᱵᱟᱝ ᱦᱳᱭᱩᱜ ᱛᱟᱦᱮᱸᱱᱟ ᱚᱱᱟ ᱫᱟᱜ ᱡᱟᱯᱩᱫ ᱟᱫᱚᱢ ᱜᱷᱟᱹᱲᱤ ᱫᱚ ᱳᱯ ᱤᱭᱟᱹ ᱵᱚᱱᱫᱚ ᱜᱮ ᱛᱟᱦᱮᱸᱱ ᱛᱟᱦᱮᱸᱱᱟ ᱾ ᱟᱫᱚ ᱠᱚᱱ ᱫᱟᱜ ᱡᱟᱯᱩᱫ ᱫᱚ ᱮᱠᱷᱚᱱ ᱫᱚ ᱪᱟᱥᱫᱤᱱ ᱠᱟᱱ ᱛᱟᱭ ᱛᱮ ᱴᱷᱤᱠᱜᱤ᱾ ᱚᱱᱟ ᱤᱱᱟᱹᱜ ᱤᱭᱟᱹ ᱵᱟᱝ ᱵᱩᱡᱩᱜ ᱠᱟᱱᱟ ᱚᱱᱛᱮ ᱠᱟᱹᱢᱤ ᱵᱟᱝ ᱦᱩᱭᱩᱜ ᱨᱮᱦᱚᱸ ᱚᱱᱛᱮ ᱪᱟᱥ ᱥᱮᱫ ᱦᱳᱭᱳᱜ ᱠᱟᱱᱟ ᱪᱟᱥ ᱠᱚ,
ᱦᱩᱸ, ᱦᱮᱸᱜᱮ ᱛᱟᱦᱞᱮ ᱜᱚᱢᱠᱮ ᱟᱯᱮ ᱥᱮᱫ ᱫᱚ ᱪᱟᱥ ᱫᱚ ᱛᱤᱱᱟᱹᱜ ᱫᱷᱟᱣ ᱵᱟᱨ ᱫᱷᱟᱣ ᱥᱮ ᱢᱤᱫ ᱫᱷᱟᱣ?
ᱮᱸ ᱚᱱᱟᱸᱻ ᱢᱤᱫ ᱫᱷᱟᱣ ᱜᱮ ᱟᱞᱮ ᱥᱮᱫ ᱫᱚ ᱮᱠᱷᱚᱱ ᱫᱚ ᱪᱟᱥ ᱤᱭᱟᱹ ᱠᱟᱱ ᱜᱮᱭᱟ ᱮᱠᱷᱚᱱ ᱫᱚ ᱪᱟᱥ ᱵᱟᱲᱟ ᱦᱳᱭᱳᱜᱼᱟ᱾ ᱟᱯᱮ ᱥᱮᱫ ᱫᱚ ᱵᱟᱨ ᱫᱷᱟᱣ ᱥᱮ ᱢᱤᱫ ᱫᱷᱟᱣ ᱟᱯᱮ ᱥᱮᱫ?
ᱵᱟᱝ ᱜᱚᱢᱠᱮ ᱟᱞᱮ ᱦᱚᱸ ᱢᱤᱫ ᱫᱷᱟᱣ ᱜᱮ ᱫᱟᱜ ᱨᱮᱭᱟᱜ ᱡᱟ ᱚᱵᱷᱟᱵᱽ ᱾
ᱦᱳᱭ,
ᱱᱚᱜᱼᱚᱭ ᱱᱮᱛᱟᱨ ᱦᱩᱲᱩ ᱨᱚᱦᱚᱭ ᱫᱤᱱ ᱜᱮ ᱵᱟᱞᱮ ᱨᱚᱦᱚᱭ ᱫᱟᱲᱮᱭᱟᱜ ᱠᱟᱱᱟ, ᱛᱟᱦᱚᱞᱮ ᱟᱫᱚ ᱫᱷᱚᱨᱚᱱ ᱥᱩᱢᱚᱭ ᱫᱚ ᱪᱤᱠᱟᱢ ᱨᱚᱦᱚᱭᱟ?
ᱦᱮᱸ ᱚᱱᱟ ᱫᱚ ᱠᱟᱱ ᱜᱮ᱾
ᱦᱟᱱᱮ ᱪᱟᱸᱫᱳ ᱵᱚᱸᱜᱟ ᱦᱚᱸ ᱫᱷᱚᱨᱚᱱ ᱥᱩᱢᱟᱹᱭ ᱜᱮ ᱫᱚᱢᱮ ᱫᱟᱜ ᱟᱠᱟᱫ ᱞᱮᱭᱟ᱾
ᱛᱚ ᱮᱠᱷᱚᱱ ᱫᱚ,
ᱦᱩᱸᱻ ᱡᱚᱠᱷᱚᱱ ᱫᱚᱨᱠᱟᱨ ᱛᱚᱠᱷᱚᱱ ᱫᱚ ᱵᱟᱭ ᱫᱟᱜ ᱮᱫᱟ ᱡᱚᱠᱷᱚᱱ ᱵᱟᱝ ᱫᱚᱨᱠᱟᱨ ᱛᱚᱠᱷᱚᱱ ᱫᱚᱭ ᱫᱟᱜ ᱜᱤᱰᱤ ᱠᱟᱜ ᱠᱟᱱᱟ᱾
ᱚᱻ ᱟᱫᱚ ᱩᱱᱤ ᱪᱟᱸᱫᱳ ᱟᱫᱚ ᱵᱟᱢᱮ
ᱟᱠᱟᱫᱟ,
ᱨᱚᱦᱚᱭ ᱞᱟᱦᱟ ᱟᱨᱠᱤ ᱮ ᱥᱤᱛᱩᱝ ᱥᱚᱢᱚᱭ ᱥᱤᱛᱩᱝ ᱫᱤᱱ,
ᱦᱳᱭ ᱦᱳᱭ,
ᱛᱚᱠᱷᱚᱱ ᱫᱚᱢᱮ ᱫᱟᱜ ᱟᱠᱟᱫᱟ ᱾ ᱫᱟᱜ ᱜᱮ ᱵᱟᱝ ᱫᱚ ᱪᱟᱵᱟ ᱵᱟᱝ ᱫᱚ ᱪᱮᱫ? ᱡᱚᱠᱷᱚᱱ ᱫᱚᱨᱠᱟᱨ ᱟᱞᱮᱭᱟ ᱛᱚᱠᱷᱚᱱ ᱫᱚ ᱵᱟᱞᱮ ᱧᱟᱢ ᱫᱟᱜ ᱾
ᱟᱨ ᱡᱟᱦᱟᱸᱥᱮᱫ ᱟᱞᱮ ᱢᱟᱱᱮ ᱮᱠᱷᱚᱱ ᱫᱚ ᱪᱟᱵᱟ ᱫᱚ ᱫᱚᱨᱠᱟᱨ ᱫᱚ ᱪᱟᱵᱟᱣ ᱟᱠᱟᱱ ᱛᱟᱞᱮ ᱾ ᱞᱮ ᱫᱟᱜ ᱛᱮ ᱜᱮ ᱢᱮᱱᱟᱭᱟ ᱫᱟᱜ, ᱴᱤᱠ ᱚᱱᱮ ᱧᱤᱫᱟᱹᱜ ᱠᱟᱱᱟ ᱟᱨ ᱫᱟᱜ ᱟᱞᱮ ᱠᱟᱱᱟ ᱧᱤᱫᱟᱹᱜ ᱠᱟᱱᱟ ᱫᱟᱜ ᱟᱞᱮ ᱠᱟᱱᱟ ᱾
ᱤᱱᱟᱹ ᱜᱮ ᱛᱚ ᱡᱟᱦᱟᱸᱟᱭ ᱡᱟᱦᱟᱸᱭᱟᱜ ᱡᱟᱦᱟᱸ ᱫᱚᱨᱠᱟᱨ ᱚᱱᱟ ᱫᱚ ᱵᱟᱭ ᱧᱟᱢ ᱮᱫᱟ ᱟᱯᱮᱭᱟᱜ ᱫᱚ, ᱫᱚᱨᱠᱟᱨ ᱟᱯᱟᱛᱚ ᱪᱟᱵᱟᱣ ᱟᱠᱟᱱᱟ ᱟᱨᱠᱤ ᱾
ᱦᱳᱭ ᱦᱳᱭ,
ᱮᱠᱷᱚᱱ ᱫᱚ ᱵᱟᱝ ᱨᱚᱦᱚᱭ ᱪᱟᱹᱞᱩᱜᱼᱟ ᱠᱤᱱᱛᱩ ᱟᱞᱮ ᱥᱮᱫ ᱫᱚ ᱮᱠᱟᱞ ᱜᱮ ᱵᱟᱹᱱᱩᱜ ᱟ ᱥᱮ᱾ ᱚᱱᱟ ᱫᱟᱜ ᱡᱩᱫᱤ ᱟᱞᱮ ᱥᱮᱫ ᱫᱟᱜ ᱠᱮᱭᱟᱭ ᱛᱤᱱᱟᱹᱜ ᱢᱚᱡᱽ ᱦᱳᱭ ᱠᱚᱜᱼᱟ᱾
ᱦᱳᱭ, ᱟᱫᱚ ᱚᱱᱟ ᱫᱚ ᱚᱱᱮ ᱟᱵᱚ ᱴᱷᱮᱡ ᱫᱚ ᱵᱟᱹᱪᱩᱜᱼᱟ ᱡᱮ ᱦᱮᱸ ᱚᱱᱛᱮ ᱵᱟᱭ ᱫᱟᱜ ᱮᱫᱟᱭ ᱚᱱᱛᱮ ᱤᱧ ᱠᱩᱞ ᱜᱚᱫ ᱠᱟᱜᱼᱟ ᱾ ᱚᱱᱟ ᱫᱚ ᱪᱟᱸᱫᱳ ᱵᱚᱸᱜᱟ ᱴᱷᱮᱡ ᱠᱟᱱᱟ ᱾ ᱦᱳᱭ, ᱚᱝᱠᱟ ᱛᱟᱦᱮᱸᱠᱚ ᱠᱷᱟᱱ ᱫᱚ ᱥᱟᱱᱟᱢ ᱥᱮᱫ ᱜᱮ ᱢᱟᱱᱮ ᱪᱟᱥ ᱦᱩᱭ ᱠᱚᱜᱼᱟ ᱥᱮ ᱡᱟᱦᱱᱟᱜ ᱫᱚᱨᱠᱟᱨ ᱢᱩᱨᱜᱟᱹᱱ ᱨᱮ ᱦᱚᱸ ᱛᱟᱦᱮᱸ ᱞᱮᱱ ᱠᱷᱟᱱ ᱡᱟᱱᱮ ᱫᱟᱜ ᱨᱮᱱᱟᱜ ᱾ ᱚᱢᱱᱮ ᱜᱟᱹᱰᱭᱟᱹ ᱢᱟᱹᱰᱭᱟᱹ ᱦᱟᱸᱜ, ᱚᱱᱟ ᱠᱚᱨᱮ ᱦᱚᱸ ᱯᱮᱨᱮᱡ ᱦᱩᱭ ᱠᱚᱜᱼᱟ ᱢᱟᱱᱮ ᱟᱵᱚ ᱛᱮ ᱜᱮ ᱪᱟᱸᱫᱚ ᱵᱚᱝᱜᱟᱣᱟᱜ, ᱛᱚ ᱜᱚᱠᱮ ᱯᱷᱩᱴᱵᱚᱞ ᱠᱚᱫᱚᱢ ᱜᱟᱛᱤᱜ ᱛᱟᱦᱮᱱᱟ ᱥᱮ ᱵᱟᱝ?
ᱯᱷᱩᱴᱵᱚᱞ ᱠᱚ ᱫᱚ ᱟᱯᱟᱛᱚᱛᱚ ᱜᱚᱢᱠᱮ ᱵᱟᱹᱧ ᱜᱟᱛᱮᱜᱼᱟ ᱮᱠᱷᱚᱱ ᱫᱚ ᱟᱨᱠᱤ ᱠᱩᱥᱤ ᱫᱩᱧ ᱠᱩᱥᱤᱭᱟᱜ ᱜᱮᱭᱟ ᱫᱚᱢᱮ ᱾
ᱦᱳᱭ ᱛᱟᱦᱚᱞᱮ ᱟᱹᱛᱩ ᱠᱚᱨᱮ ᱫᱚ ᱠᱮᱞ ᱠᱟᱱᱟ ᱠᱟ ᱥᱮ ᱵᱟᱝ? ᱟᱹᱛᱩ ᱠᱚᱨᱮ ᱫᱚ ᱠᱷᱮᱞᱳᱜ ᱠᱟᱱᱟ ᱠᱚ ᱥᱮ ᱵᱟᱝ?
ᱟᱹᱛᱩ ᱨᱮ ᱠᱷᱮᱞᱳᱜ ᱠᱚ ᱜᱚᱢᱠᱮ ᱾ ᱮᱠᱷᱚᱱ ᱜᱮ ᱛᱚ ᱵᱚᱞ ᱠᱷᱮᱞ ᱨᱮᱱᱟᱜ ᱥᱤᱡᱤᱱ ᱾
ᱦᱳᱭ ᱦᱳ-ᱼ
ᱮᱠᱷᱚᱱ ᱫᱚ ᱯᱩᱨᱟᱹ ᱜᱮ ᱠᱷᱮᱞᱳᱜ ᱠᱟᱱᱟ ᱟᱹᱛᱩᱳ ᱨᱮᱱ ᱫᱚ᱾
ᱛᱟᱨᱫᱚ ᱚᱱᱟ ᱢᱟᱱᱮ ᱚᱱᱠᱟᱜᱤ ᱟᱹᱛᱩ ᱠᱚᱨᱮᱜᱮ ᱠᱷᱮᱞ ᱵᱟᱲᱟᱜ ᱛᱟᱦᱮᱸᱱᱟ ᱠᱚ ᱥᱮ ᱚᱱᱠᱟ ᱵᱟᱭᱨᱮ ᱵᱟᱭᱨᱮ ᱠᱚᱨᱮ ᱦᱚ ᱪᱟᱞᱟᱜ ᱛᱟᱦᱮᱸᱱᱟ ᱠᱚ ᱠᱷᱮᱞ ᱞᱟᱹᱜᱤᱫ᱾
ᱵᱟᱭᱨᱮ ᱦᱚᱸᱠᱚ ᱪᱟᱞᱟᱜ-ᱟ᱾
ᱢᱟᱱᱮ ᱱᱤᱛᱚᱜ ᱫᱚ ᱜᱚᱴᱟ ᱜᱮ ᱠᱷᱮᱞᱪᱚᱭ ᱫᱟᱠᱚ ᱥᱮ᱾
ᱦᱮᱸ ᱦᱮᱸ᱾
ᱟᱞᱮ ᱫᱚ ᱵᱟᱭᱨᱮ ᱠᱚᱨᱮ ᱠᱚ ᱮᱱᱴᱨᱤᱭᱟ ᱟᱨᱠᱚ ᱪᱟᱞᱟᱜ-ᱟ᱾
ᱦᱮᱸ᱾
ᱩᱸ, ᱟᱢ ᱢᱟᱢ ᱠᱷᱮᱞᱳᱜ ᱜᱮᱭᱟ?
ᱦ ᱟᱞᱮᱫᱚ ᱢᱟᱱᱮ ᱵᱚᱨᱟᱵᱚᱨ ᱜᱮ ᱠᱷᱮᱞᱳᱜ ᱛᱟᱦᱮᱸᱱᱟᱞᱮ ᱯᱷᱩᱴᱵᱚᱞ ᱫᱚ, ᱟᱫᱚ ᱠᱨᱤᱠᱮᱴ ᱫᱚ ᱠᱨᱤᱠᱮᱴ ᱥᱤᱡᱮᱱ ᱦᱤᱡᱩᱜ-ᱟ ᱩᱱ ᱡᱚᱠᱷᱚᱡ ᱠᱨᱤᱠᱮᱴ ᱠᱷᱮᱞ ᱛᱟᱦᱮᱸᱱᱟ ᱞᱮ᱾ ᱟᱫᱚ ᱢᱟᱡᱷᱮ ᱥᱟᱡᱷᱮ ᱠᱨᱤᱠᱮᱴ ᱫᱚ ᱟᱫᱚ ᱯᱷᱩᱴᱵᱚᱞ ᱫᱚ ᱢᱟᱱᱮ ᱚᱱᱟ ᱫᱚ ᱵᱚᱨᱟᱵᱚᱨ ᱜᱮ᱾ ᱚ᱾ ᱟᱫᱚ ᱚᱱᱮ ᱮᱠᱷᱚᱱ ᱫᱚ ᱠᱳᱪᱮᱫ ᱠᱟᱱᱟᱞᱮ ᱥᱮᱛᱟᱜ ᱥᱮᱛᱟᱜ᱾ ᱮᱠᱷᱚᱱ ᱫᱚ᱾ ᱟᱨ ᱥᱮᱛᱟᱜ ᱥᱮᱛᱟᱜ ᱠᱳᱪ ᱦᱩᱭᱩᱜᱭ ᱠᱟᱱᱟ ᱚᱱᱛᱮ ᱠᱳᱪ ᱵᱟᱲᱟ ᱠᱟᱛᱮᱫ ᱚᱱᱛᱮ ᱠᱷᱮᱛ ᱥᱮᱫ ᱦᱚᱸ ᱫᱟᱬᱟ ᱵᱟᱲᱟ ᱪᱟᱞᱟᱜ ᱦᱩᱭᱩᱜ ᱠᱟ ᱚᱱᱛᱮ ᱧᱮᱞ ᱵᱟᱲᱟ ᱦᱩᱭᱩᱜ ᱠᱟᱱᱟ᱾ ᱮᱠᱷᱚᱱ ᱫᱚ ᱛᱟᱻ ᱮᱴᱮᱫ ᱵᱟᱲᱟ ᱠᱚ ᱦᱩᱭᱩᱜ ᱠᱟᱱᱟ ᱟᱨᱚ ᱰᱟᱹᱝᱨᱤ ᱢᱟᱹᱝᱨᱤ ᱩᱱᱠᱩ ᱢᱮᱱᱟᱜ ᱠᱚᱣᱟ᱾ ᱟᱲᱟᱜ ᱠᱟᱠᱚ ᱠᱟᱱᱟ ᱠᱚ ᱦᱚᱲ ᱦᱚᱸ ᱵᱟᱠ ᱠᱚ ᱵᱩᱡ ᱮᱫᱟ ᱡᱮ, ᱮᱠᱷᱚᱱ ᱪᱟᱥ ᱫᱤᱱ ᱠᱟᱱᱟ ᱮᱠᱷᱚᱱ ᱫᱚ᱾ ᱟᱲᱟᱜ ᱫᱚ ᱵᱟᱝ ᱡᱩᱛᱩᱜ-ᱟ ᱟᱫᱚ ᱢᱮᱱ᱾ ᱠᱟᱛᱮ ᱦᱚᱸ ᱵᱟᱠᱚ ᱵᱩᱡᱷᱮᱫ ᱠᱟᱱᱟ ᱠᱷᱟᱡ ᱫᱚ ᱪᱮᱠᱟ ᱟᱠᱚ ᱤᱱᱟᱹ ᱞᱟᱹᱜᱤᱫ ᱮᱴᱮᱫ ᱵᱟᱲᱟ ᱦᱩᱭᱩᱜ ᱠᱟᱱᱟ᱾ ᱡᱮ ᱵᱟᱢ ᱮᱴᱮᱫ ᱞᱮᱠᱷᱟᱡ ᱫᱚ ᱜᱩᱲᱚᱜ ᱜᱮᱭᱟᱠᱚ ᱩᱱᱠᱩ ᱫᱚ ᱩᱱᱠᱩ ᱫᱚ ᱛᱷᱚᱲᱮ ᱵᱟᱲᱟᱭ ᱟᱠᱚ᱾
ᱚᱱᱟᱜᱮ᱾ ᱦᱩᱸᱻ᱾
ᱛᱟᱦᱚᱸᱞᱮ ᱜᱚᱝᱠᱮ ᱤᱱᱟᱹᱜ ᱜᱤᱧ ᱜᱟᱞᱢᱟᱨᱟᱣ ᱮᱫᱟ᱾
ᱚ ᱦᱮᱸ ᱢᱟ ᱴᱷᱤᱠ ᱜᱮᱭᱟ ᱢᱟ ᱦᱮᱸ ᱦᱮᱸ᱾
ᱴᱷᱤᱠ ᱜᱮᱭᱟ᱾ ᱴᱷᱤᱠ ᱜᱮᱭᱟ ᱫᱚᱦᱚᱭᱮᱫ ᱠᱟᱱ ᱛᱟᱦᱮᱸ
ᱦᱮᱸ ᱢᱟ᱾